ᱦᱮᱞᱳ ᱦᱮᱞᱳ ᱵᱚᱭᱦᱟ ᱡᱚᱦᱟᱨ ᱜᱮ ᱡᱚᱦᱟᱨ ᱜᱮ
ᱦᱳᱭ ᱦᱳᱭ ᱱᱤᱛᱚᱜ ᱞᱮᱠᱟᱛᱮ ᱱᱟᱯᱟᱭ ᱜᱮ
ᱱᱟᱯᱟᱭ ᱜᱮ ᱟᱹᱰᱤ ᱟᱹᱞᱤᱧ ᱦᱚᱸ ᱟᱹᱰᱤ ᱱᱟᱯᱟᱭ ᱟᱹᱰᱤ ᱟᱰᱤ ᱢᱚᱡᱽ ᱜᱮ ᱟᱹᱰᱤ ᱞᱟᱹᱭ ᱜᱟᱱᱚᱜ-ᱟ ᱟᱨ ᱢᱟᱱᱮ ᱡᱤᱭᱟᱹᱲ ᱜᱮ ᱮᱠᱫᱚᱢ ᱢᱮᱱᱟᱜ ᱞᱮᱭᱟ ᱯᱩᱨᱟᱹ
ᱟᱪᱪᱷᱟ ᱟᱪᱷᱟ
ᱦᱩᱸ ᱦᱩᱸ ᱪᱮᱫ ᱵᱤᱱ ᱞᱟᱹᱭ ᱠᱮᱫᱟ ᱠᱟᱹᱴᱤᱡ ᱴᱟᱣᱟᱨ ᱛᱟᱵᱤᱱ ᱚ ᱚᱱᱠᱟ ᱫᱚ ᱪᱮᱫ ᱦᱚᱸ ᱵᱟᱝ ᱪᱤᱠᱟᱹ ᱦᱩᱭᱩᱜ ᱠᱟᱱᱟ ᱱᱚᱜᱚᱭ ᱛᱚ ᱦᱮᱸ ᱟᱸᱡᱚᱢᱚᱜ ᱠᱟᱱᱟ ᱚᱱᱠᱟ ᱫᱚ ᱪᱮᱫ ᱦᱚᱸ ᱵᱟᱝ ᱪᱤᱠᱟᱹ ᱦᱩᱭᱩᱜ ᱠᱟᱱᱟ ᱱᱚᱜᱚᱭ ᱫᱩᱲᱩᱵ ᱵᱟᱲᱟ ᱦᱩᱭ ᱠᱟᱱᱟ ᱟᱨ ᱯᱟᱲᱦᱟᱣ ᱵᱟᱲᱟ ᱦᱩᱭᱩᱜ ᱠᱟᱱ ᱛᱟᱦᱮᱱᱟ ᱠᱟᱹᱴᱤᱡ᱾ ᱤᱱᱟᱹᱜᱮ ᱟᱹᱵᱤᱱ ᱫᱚ ᱟᱹᱵᱤᱱ ᱫᱚ ᱟᱹᱵᱤᱱ ᱫᱚ?
ᱪᱮᱫ ᱜᱮ ᱵᱟᱝ ᱦᱚᱜᱚᱭ ᱛᱚ ᱠᱟᱹᱢᱤ ᱞᱟᱸᱜᱟᱣ ᱠᱟᱛᱮ ᱟᱫᱚ ᱱᱤᱛᱚᱜ ᱫᱩᱲᱩᱵ ᱡᱤᱨᱟᱹᱣ ᱦᱩᱭ ᱠᱟᱱᱟ᱾
ᱟᱪᱪᱷᱟ᱾
ᱠᱷᱟᱱ ᱫᱚ ᱪᱟᱥ ᱠᱟᱹᱢᱤ ᱫᱤᱱ ᱛᱚ ᱟᱫᱚ ᱥᱟᱨᱟᱫᱤᱱ ᱵᱟᱹᱫᱽ ᱨᱮ ᱠᱟᱹᱢᱤ ᱦᱩᱭ ᱱᱟ᱾ ᱟᱫᱚ ᱦᱚᱜᱚᱭ ᱱᱤᱛᱚᱜ ᱫᱚ ᱟᱫᱚ ᱠᱟᱹᱢᱤ ᱞᱟᱸᱜᱟᱣ ᱛᱷᱟᱠᱟᱣ ᱦᱮᱡ ᱠᱟᱛᱮᱜ ᱟᱫᱚ ᱫᱩᱲᱩᱵ ᱡᱤᱨᱟᱹᱣ ᱦᱩᱭ ᱠᱟᱱᱟ ᱦᱳᱭ᱾
ᱟᱹᱰᱤ ᱱᱟᱯᱟᱭ ᱟᱹᱰᱤ ᱱᱟᱯᱟᱭ, ᱟᱨ ᱛᱤᱱᱟᱹᱜ ᱜᱟᱱ ᱛᱟᱦᱚᱞᱮ ᱵᱤᱱ ᱢᱟᱱᱮ ᱠᱟᱢᱤ ᱠᱮᱫᱟ ᱵᱤᱱ?
ᱦᱳᱭ ᱨᱚᱦᱚᱭ ᱫᱚ ᱦᱩᱭᱮᱱ ᱜᱮᱭᱟ ᱟᱹᱰᱤ ᱜᱟᱱ ᱜᱮ᱾ ᱵᱟᱹᱭᱦᱟᱹᱲ ᱠᱚᱫᱚᱞᱮ ᱯᱩᱨᱟᱹᱣ ᱜᱚᱫ ᱠᱟᱜᱟ ᱱᱤᱛᱚᱜ ᱫᱚ ᱟᱫᱚ ᱟᱨ ᱢᱤᱜᱴᱟᱝ ᱚᱱᱠᱟ ᱢᱟᱨᱟᱝ ᱧᱚᱜ ᱫᱟᱜ ᱫᱚᱨᱠᱟᱨ ᱠᱟᱱᱟ ᱟᱫᱚ᱾ ᱚᱠᱟ ᱞᱮᱠᱟ ᱢᱟ ᱫᱟᱜ ᱵᱟᱝ ᱦᱩᱭᱩᱜ ᱠᱟᱱᱟ᱾
ᱟᱪᱪᱷᱟ ᱟᱹᱰᱤ ᱱᱟᱯᱟᱭ ᱟᱹᱰᱤ ᱱᱟᱯᱟᱭ ᱟᱨ?
ᱢᱟᱱᱮ
ᱟᱨ ᱠᱤᱪᱷᱩ ᱜᱟᱱ ᱠᱷᱮᱛ ᱠᱚ ᱵᱟᱠᱮ ᱢᱮᱱᱟᱜᱼᱟ ᱢᱟᱱᱮ ᱟᱨ ᱢᱤᱫᱴᱟᱝ ᱚᱱᱠᱟ ᱢᱟᱨᱟᱝ ᱧᱚᱜ ᱫᱟᱜ ᱞᱮᱠᱷᱟᱱ? ᱚᱱᱟ ᱠᱚᱦᱚᱸ ᱦᱩᱭ ᱜᱚᱫᱚᱜᱼᱟ᱾
ᱟᱪᱪᱷᱟ ᱟᱪᱪᱷᱟ ᱟᱪᱪᱷᱟ
ᱛᱟᱦᱞᱮ ᱟᱯᱮ ᱥᱮᱱ ᱚᱠᱟ ᱞᱮᱠᱟ?
ᱪᱮᱫ ᱠᱚ ᱟᱞᱮ ᱥᱮᱱ ᱦᱚᱸ ᱱᱚᱜᱚᱭ ᱪᱟᱥ ᱵᱟᱲᱟ ᱠᱚ ᱪᱟᱞᱟᱜ ᱠᱟᱱᱟ᱾ ᱟᱨ ᱪᱟᱥ ᱵᱟᱲᱟ ᱟᱹᱞᱤᱧ ᱫᱚ ᱱᱤᱛᱚᱜ ᱫᱚ ᱦᱳᱥᱴᱮᱞ ᱨᱮ ᱢᱮᱱᱟᱜ ᱟᱠᱟᱜ ᱞᱤᱧᱟᱹ᱾ ᱱᱚᱜᱚᱭ ᱠᱤᱪᱷᱩ ᱫᱤᱱ ᱞᱟᱦᱟ ᱫᱤᱱ ᱜᱤ ᱱᱚᱜᱚᱭ ᱦᱳᱥᱴᱮᱞ ᱦᱮᱜ ᱦᱩᱭ ᱟᱠᱟᱱᱟ᱾ ᱟᱨ
ᱦᱳᱭ ᱦᱳᱭ
ᱟᱹᱞᱤᱧ ᱦᱚᱸ ᱪᱟᱥ ᱪᱟᱥ ᱵᱟᱲᱟ ᱠᱟᱛᱮᱜ ᱜᱮᱞᱤᱧ ᱠᱟᱱᱟ ᱫᱟᱜ ᱦᱚᱸ ᱜᱚᱲᱚ ᱥᱚᱯᱚᱦᱚᱫ᱾ ᱟᱨ ᱛᱟᱦᱮ ᱠᱟᱱᱟᱞᱤᱝ ᱠᱟᱴᱤᱡ᱾ ᱦᱮᱸ ᱛᱟᱯᱚᱨᱮ ᱚᱱᱠᱟ ᱜᱚᱲᱚ ᱠᱟᱛᱮᱜ ᱵᱷᱚᱡ ᱵᱷᱚᱡ ᱡᱟᱢ ᱠᱚ ᱪᱟᱵᱟ ᱵᱟᱲᱟ ᱞᱮᱱᱟ ᱛᱚ ᱟᱫᱚ ᱪᱟᱵᱟ ᱵᱟᱲᱟ ᱞᱮᱱᱠᱷᱟᱱ ᱠᱟᱹᱴᱤᱡ ᱚᱲᱟᱜ ᱥᱮᱱ ᱞᱮ ᱟᱹᱞᱤᱧ ᱠᱟᱹᱴᱮᱜ ᱠᱟᱹᱴᱤᱡ ᱪᱟᱞᱟᱣ ᱦᱮᱡ ᱞᱮᱱ ᱜᱮ ᱟᱨ ᱪᱟᱥᱵᱟᱥ ᱠᱚᱦᱚᱸ ᱛᱚ ᱫᱟᱜ ᱫᱤᱱ ᱢᱟ ᱮᱛᱚᱦᱚᱵ ᱮᱱᱟ᱾ ᱛᱚ ᱚᱱᱟ ᱠᱷᱟᱹᱛᱤᱨ ᱞᱟᱹᱭ ᱠᱮᱫᱟᱞᱤᱧ ᱡᱮ ᱦᱮᱸ᱾
ᱦᱟᱱᱮ ᱪᱟᱥᱵᱟᱥ ᱠᱚᱨᱮᱱᱟᱜ ᱜᱮ ᱠᱟᱹᱢᱤ ᱠᱚ ᱦᱩᱭᱮᱱᱟ᱾ ᱠᱟᱹᱢᱤ ᱠᱚ ᱦᱩᱭ ᱵᱟᱲᱟ ᱠᱟᱛᱮ ᱟᱨ ᱱᱤᱛᱚᱜ ᱯᱚᱹᱭ ᱟᱱᱮ ᱠᱤᱪᱷᱩ ᱫᱤᱱ ᱯᱚᱨ ᱠᱤᱪᱷᱩ ᱫᱤᱱ ᱞᱟᱦᱟ ᱨᱮ ᱨᱮᱜᱮ ᱢᱮ ᱟᱨᱠᱤ ᱱᱚᱸᱰᱮ ᱦᱮᱡ ᱥᱮᱴᱮᱨ ᱦᱩᱭ ᱠᱟᱱᱟ ᱦᱳᱥᱴᱮᱞ ᱨᱮ᱾ ᱟᱨ ᱦᱚᱥᱴᱮᱞ ᱨᱮ ᱦᱮᱡ ᱥᱮᱴᱮᱨ ᱠᱟᱛᱮᱜ ᱟᱨᱠᱤ ᱱᱚᱜᱚᱭ ᱠᱮᱞᱟᱥ ᱠᱚᱦᱚᱸ ᱛᱚ ᱮᱛᱚ ᱢᱟᱱᱮ ᱟᱨ ᱡᱟᱦᱟᱸ ᱚᱱᱟ ᱤᱭᱟᱹᱟᱨ ᱟᱨᱠᱤ ᱚᱱᱟ ᱜᱨᱩᱯ ᱨᱮ ᱚᱱᱟ ᱚᱸᱰᱮ ᱠᱚ ᱵᱷᱮᱡᱟ ᱠᱮᱫᱟ ᱠᱚ ᱡᱮ ᱵᱟᱝ ᱠᱮᱞᱟᱥ ᱠᱩᱲᱤ ᱛᱟᱹᱨᱤᱠᱷ ᱠᱷᱚᱱᱟᱜ ᱥᱴᱟᱨᱴᱚᱜ ᱠᱟᱱ ᱛᱟᱯᱮᱭᱟ᱾ ᱡᱚᱛᱚ ᱜᱮ
ᱦᱳᱭ ᱦᱳᱭ᱾
ᱠᱮᱞᱟᱥ ᱠᱚᱦᱚᱸ ᱪᱟᱞᱟᱣ ᱵᱟᱲᱟ ᱦᱩᱭᱩᱜ ᱠᱟᱱᱟ ᱱᱤᱛᱚᱜ ᱫᱚ᱾ ᱠᱮᱞᱟᱥ ᱠᱚᱨᱮ ᱯᱩᱨᱟᱹ ᱛᱚᱵᱮ ᱯᱟᱲᱦᱟᱭ ᱪᱟᱞᱟᱜ ᱠᱟᱱᱟ ᱫᱤᱱ ᱜᱮ᱾
ᱚᱱᱠᱟᱞᱮ ᱛᱟᱞᱮ ᱟᱹᱰᱤ ᱱᱟᱯᱟᱭ ᱦᱳᱭ ᱦᱳᱭ᱾
ᱦᱮᱸ, ᱚᱱᱠᱟ ᱱᱚᱰᱮ ᱠᱷᱚᱱᱟ ᱟᱞᱤᱧᱟᱜ ᱢᱟᱱᱮ, ᱠᱚᱞᱮᱡᱽ ᱦᱚᱸ ᱠᱟᱹᱴᱤᱡ ᱥᱟᱺᱜᱤᱧ ᱧᱚᱜ ᱜᱮᱭᱟ ᱛᱚ᱾ ᱟ
ᱟᱪᱪᱷᱟ ᱟᱪᱪᱷᱟ
ᱠᱟᱹᱴᱤᱡ ᱥᱟᱸᱜ ᱛᱚ ᱥᱟᱺᱜᱤᱧ ᱫᱚ ᱵᱚᱞᱛᱮ ᱩᱱᱟᱹᱜ ᱥᱟᱺᱜᱤᱧ ᱦᱚᱸ ᱵᱟᱝ ᱡᱮ ᱯᱟᱸᱪ ᱠᱤᱞᱳᱢᱤᱴᱟᱨ ᱪᱷᱚᱠ ᱯᱟᱞᱮ ᱚᱱᱠᱟ ᱫᱚ ᱵᱟᱝ ᱤᱱᱠᱟᱹ ᱠᱤ ᱮ ᱵᱟᱠᱷᱟᱡ ᱥᱟᱭᱠᱮᱞ ᱠᱚ ᱢᱮᱱᱟᱜ ᱠᱟᱫᱟ ᱥᱟᱭᱠᱮᱞ ᱠᱚ ᱵᱟᱠᱷᱟᱡ ᱛᱟᱲᱟᱢ ᱛᱮ, ᱪᱟᱞᱟᱣ, ᱪᱟᱞᱟᱣ ᱞᱟᱜᱟᱣ ᱯᱟᱲᱟᱣ ᱟᱹᱞᱤᱧᱟ᱾ ᱟᱹᱞᱤᱧ ᱦᱚᱸ ᱟᱹᱰᱤ ᱟᱹᱰᱤᱜᱟᱱ ᱠᱚᱲᱟ ᱟᱨᱦᱚᱸ ᱢᱮᱱᱟᱜ ᱟᱠᱟᱫ ᱠᱚᱣᱟ᱾ ᱩᱱᱠᱩ ᱦᱚ ᱢᱤᱫ ᱥᱟᱣ ᱛᱮᱜᱮ ᱪᱟᱞᱟᱜ ᱪᱟᱞᱟᱜ ᱜᱮᱭᱟᱞᱮ᱾ ᱢᱤᱫ ᱥᱟᱶ ᱛᱮᱜᱮ ᱦᱤᱡᱩᱜ ᱜᱮᱭᱟᱞᱮ ᱦᱮᱸ ᱟᱨ ᱡᱮᱦᱮᱛᱩ ᱥᱟᱭᱠᱮᱞ ᱠᱚ ᱢᱮᱱᱟᱜ ᱟᱠᱟᱫᱟ ᱛᱚ ᱩᱱᱟᱹᱜ ᱫᱩ ᱢᱟᱱᱮ ᱫᱩᱵᱤᱫᱟ ᱠᱚ ᱫᱚ ᱵᱟᱝ ᱦᱩᱭᱩᱜ ᱠᱟᱱ ᱜᱮᱭᱟ᱾ ᱟᱨ ᱤᱭᱟᱹ ᱠᱚᱦᱚᱸ ᱥᱩᱨ ᱥᱩᱯᱩᱨ ᱨᱮᱜᱮ ᱢᱮᱱᱟᱜ ᱠᱟᱫᱟ ᱱᱚᱜᱼᱚᱭ ᱢᱟᱨᱠᱮᱴ ᱠᱚᱦᱚᱸ᱾ ᱟ ᱢᱟᱨᱠᱮᱴ ᱵᱳᱞᱛᱮ ᱢᱟᱨᱟᱝ ᱢᱟᱨᱠᱮᱴ ᱛᱚ ᱵᱟᱝ, ᱫᱚᱳᱠᱟᱱ ᱠᱚ ᱟᱨᱠᱤ ᱪᱟᱨ ᱪᱷᱚ ᱪᱷᱚ ᱥᱟᱛᱴᱤ ᱜᱟᱱ᱾ ᱤᱭᱟᱹ ᱫᱚᱠᱟᱱ ᱠᱚ ᱪᱚᱯ ᱫᱚᱠᱟᱱ ᱠᱚ ᱥᱤᱜᱲᱟ ᱫᱚᱠᱟ ᱠᱟᱱ ᱠᱚ ᱱᱚᱝᱠᱟ ᱯᱷᱟᱥᱴ ᱯᱷᱩᱰ ᱴᱟᱭᱤᱯ ᱠᱚ ᱟᱨᱠᱤ ᱟᱨ ᱡᱟᱦᱟᱸ ᱠᱚᱢᱯᱤᱭᱩᱴᱟᱨ ᱫᱚᱠᱟᱱ ᱠᱚ ᱛᱟᱯᱚᱨᱮ ᱚᱱᱠᱟ ᱜᱨᱚᱥᱟᱨᱤ ᱞᱮᱠᱟᱱᱟᱜ ᱠᱚ ᱚᱱᱠᱟ ᱠᱤᱪᱷᱩ ᱜᱟᱱ ᱫᱚᱠᱟᱱ ᱫᱚᱠᱟᱱ ᱢᱮᱱᱟᱜ ᱠᱟᱜᱼᱟ ᱟᱫᱚ ᱚᱱᱠᱟ ᱫᱩᱵᱤᱫᱷᱟ ᱠᱚᱫᱚ ᱵᱟᱝ ᱦᱩᱭᱩᱜ ᱠᱟᱱᱟ᱾
ᱦᱳᱭ ᱦᱳᱭ᱾
ᱛᱚ ᱦᱮᱸ ᱤᱱᱟᱹ ᱜᱮ ᱛᱟᱦᱞᱮ ᱟᱨ ᱪᱮᱫ ᱤᱧ ᱞᱟᱹᱭ ᱟᱵᱤᱱᱟ, ᱟᱨ ᱟᱹᱵᱤᱱ ᱜᱮ ᱞᱟᱹᱭ ᱵᱤᱱ? ᱛᱟᱦᱚᱞᱮ ᱪ ᱛᱤᱱᱟᱹᱜ ᱜ ᱢᱚᱦᱰᱟ ᱠᱮᱫᱟᱵᱤᱱ ᱤᱭᱟᱹ ᱠᱚᱨᱮ ᱪᱟᱥ ᱠᱚᱨᱮ ᱟᱨᱠᱤ?
ᱦᱳᱭ ᱟᱫᱚ ᱟᱞᱤᱧ ᱫᱚ ᱱᱚᱜ-ᱚᱭ ᱛᱚ ᱱᱤᱛᱚᱜ ᱫᱚ ᱡᱮᱢᱚᱱ ᱦᱩᱲᱩ ᱨᱚᱦᱚᱭ ᱫᱤᱱ ᱛᱚ ᱟᱫᱚ ᱦᱩᱲ ᱜᱮ ᱱᱤᱛᱚᱜ ᱫᱚ ᱨᱚᱦᱚᱭ ᱦᱩᱭᱩᱜ ᱠᱟᱱᱟ ᱤᱱᱟᱹ ᱯᱚᱨᱮ ᱟᱫᱚ ᱚᱱᱠᱟ ᱰᱟᱺᱝᱨᱤ ᱠᱚ ᱦᱮᱱᱟᱜ ᱠᱚᱭᱟ ᱰᱟᱺᱝᱨᱤ ᱠᱚᱦᱚᱸ ᱜᱩᱯᱤ ᱦᱩᱭᱩᱜ ᱠᱟᱱᱟ ᱚᱱᱟ ᱥᱟᱶᱛᱮ᱾
ᱦᱮᱸ ᱦᱮᱸ ᱦᱮᱸ ᱦᱮᱸ ᱦᱮᱸ ᱟᱹᱰᱤ ᱱᱟᱯᱟᱭ᱾
ᱱᱤᱛ ᱫᱚ ᱟᱫᱚ ᱢᱟᱱᱮ ᱵᱟᱹᱫᱽ ᱥᱮᱱ ᱜᱮ ᱤᱫᱤ ᱠᱟᱠᱚ ᱦᱩᱭᱩᱜ ᱠᱟᱱᱟ, ᱚᱱᱛᱮ ᱨᱮᱜᱮ ᱧᱮᱞ ᱵᱟᱲᱟ ᱠᱚ ᱦᱩᱭᱩᱜ ᱠᱟᱱᱟ ᱯᱷᱟᱸᱠᱟ ᱢᱟᱴ ᱠᱚ ᱢᱮᱱᱟᱜᱼᱟ᱾ ᱚᱱᱟ ᱥᱩᱨ ᱠᱚᱨᱮ ᱜᱮ ᱠᱷᱮᱛ ᱠᱚ ᱦᱮᱱᱟᱜ ᱠᱷᱟᱹᱛᱤᱨ ᱛᱮ ᱜᱟᱱᱚᱜ ᱠᱟᱱ ᱜᱮᱭᱟ ᱚᱱᱟ ᱠᱚᱨᱮ ᱜᱮ ᱞᱟᱜᱟ ᱤᱫᱤ ᱠᱟᱠᱚ ᱠᱟᱹᱱᱟᱹᱧ᱾
ᱟᱪᱪᱷᱟ ᱟᱪᱪᱷᱟ ᱟᱪᱪᱷᱟ᱾
ᱫᱟᱨᱤ ᱠᱚᱦᱚᱸ ᱚᱱᱛᱮ ᱤᱭᱟᱹᱭ ᱦᱩᱭᱩᱜ ᱠᱟᱱᱟ ᱚᱱᱟ ᱥᱟᱸᱶᱛᱮ ᱟᱫᱚ, ᱰᱟᱺᱝᱨᱤ ᱠᱚᱦᱚᱸ ᱵᱟᱜᱟᱣ ᱠᱚ ᱦᱩᱭᱩᱜ ᱠᱟᱱᱟ᱾
ᱟᱪᱪᱷᱟ ᱟᱪᱪᱷᱟ ᱟᱪᱪᱷᱟ ᱟᱪᱪᱷᱟ ᱟᱪᱷᱟ ᱟᱹᱰᱤ ᱱᱟᱯᱟᱭ ᱟᱹᱰᱤ ᱱᱟᱯᱟᱭ᱾
ᱢᱤᱫ ᱥᱟᱸᱶᱛᱮ ᱵᱟᱱᱟᱨ ᱠᱟᱹᱢᱤ ᱦᱩᱭᱩᱜ ᱠᱟᱱᱟ᱾
ᱦᱮᱸ ᱦᱮᱸ ᱦᱮᱸ ᱦᱮᱸ ᱱᱟᱯᱟᱭ ᱟᱹᱰᱤ ᱱᱟᱯᱟᱭ᱾ ᱪᱮᱞᱮ ᱜᱳ ᱰᱟᱺᱝᱨᱤ ᱫᱚ ᱫᱟᱜ, ᱰᱟᱺᱝᱨᱤ ᱫᱚ ᱛᱤᱱᱟᱹᱜ ᱜᱟᱱ ᱦᱮᱱᱟᱜ ᱠᱚ ᱛᱟᱵᱮᱱᱟ?
ᱦᱳᱭ ᱰᱟᱺᱝᱨᱤ ᱫᱚ ᱦᱮᱱᱟᱜ ᱠᱚᱜᱮᱭᱟ ᱡᱮᱢᱚᱱ ᱚᱱᱠᱟ ᱢᱮᱱᱟᱜ ᱠᱚ ᱛᱟᱞᱤᱧ ᱜᱮᱭᱟ ᱚᱱᱠᱟ ᱵᱟᱨᱜᱮᱞ ᱞᱮᱠᱟ ᱫᱚ᱾
ᱵᱟᱨᱜᱮᱞ᱾
ᱦᱳᱭ ᱦᱳᱭ,
ᱟᱹᱰᱤ ᱱᱟ ᱯᱟᱭ ᱟᱹᱰᱤ ᱱᱟᱯᱟᱭ᱾
ᱦᱮᱸ ᱢᱟᱱᱮ ᱦᱚᱯᱚᱱ ᱠᱚ ᱢᱤᱦᱩ ᱠᱚ ᱥᱚᱢᱮᱛ ᱢᱟᱱᱮ ᱡᱷᱚᱛᱚ ᱠᱚᱛᱮ ᱚᱝᱠᱟ ᱠᱚ ᱦᱩᱭᱩᱜᱼᱟ᱾ ᱦᱩᱸᱰᱤᱧ ᱠᱩ ᱢᱟᱨᱟᱝ ᱠᱚ ᱡᱷᱚᱛᱚ ᱢᱮᱥᱟ ᱠᱟᱛᱮᱜ,
ᱦᱮᱸ ᱦᱮᱸ᱾
ᱚᱝᱠᱟ ᱠᱟᱞᱮ᱾
ᱟᱪᱪᱷᱟ ᱟᱪᱪᱷᱟ ᱟᱪᱪᱷᱟ ᱟᱪᱪᱷᱟ ᱟᱹᱰᱤ ᱱᱟᱯᱟᱭ᱾
ᱚᱝᱠᱟ ᱞᱮᱠᱟ ᱢᱟᱱᱮ ᱟᱫᱚ ᱚᱱᱟ ᱠᱚᱜᱮ ᱩᱱᱠᱩ ᱠᱚᱜᱮᱞᱤᱧ ᱵᱟᱜᱟᱣ ᱠᱚᱣᱟ ᱚᱱᱟ ᱥᱟᱶᱛᱮ, ᱪᱟᱥ ᱠᱚᱨᱮ ᱦᱚᱸ ᱚᱝᱠᱟ ᱱᱟᱥᱮ ᱱᱟᱥᱮ ᱤᱭᱟᱹ ᱦᱩᱭᱩᱜ ᱠᱟᱱᱟ᱾
ᱦᱩᱸ ᱦᱩᱸ ᱦᱩᱸ ᱦᱩᱸ ᱦᱩᱸ ᱦᱩᱸ᱾
ᱚᱝᱠᱟ ᱚᱱᱟ ᱥᱟᱶᱛᱮ ᱡᱮᱢᱚᱱ ᱥᱚᱵᱽᱡᱤ ᱠᱚᱦᱚᱸ ᱞᱤᱧ ᱨᱚᱦᱚᱭ ᱠᱟᱜᱼᱟ ᱱᱟᱥᱮ ᱱᱟᱥᱮ ᱫᱚ᱾ ᱚᱝᱠᱟ ᱚᱲᱟᱜ ᱨᱮ ᱡᱚᱢ ᱞᱟᱹᱜᱤᱫ, ᱠᱚᱢ ᱠᱚᱢ ᱫᱚᱞᱤᱧ ᱞᱟᱜᱟᱣ ᱠᱟᱜᱼᱟ ᱥᱚᱵᱽᱡᱤ ᱠᱚᱦᱚᱸ᱾ ᱚᱲᱟᱜ ᱠᱚᱨᱮ ᱡᱚᱢ ᱞᱟᱹᱜᱤᱜ, ᱚᱝᱠᱟ ᱞᱮᱠᱟ
ᱟᱰᱤᱻ ᱱᱟᱯᱟᱭ ᱟᱨ ᱚᱱᱠᱟ ᱟᱸᱻ ᱛᱤᱱᱟᱹᱜ ᱢᱟᱱᱮ ᱪᱮᱜ ᱠᱚᱵᱤᱱ ᱪᱟᱥ ᱠᱮᱭᱟ ᱚᱱᱠᱟ ᱥᱚᱵᱽᱡᱤ ᱴᱚᱵᱡᱤ ᱠᱚ?
ᱦᱳᱭ ᱦᱳᱭ ᱡᱮᱢᱚᱱ ᱥᱚᱵᱽᱡᱤ ᱫᱚ ᱚᱝᱠᱟ ᱞᱟᱹᱭ ᱞᱮᱠᱷᱟᱱ ᱫᱚ ᱡᱚᱛᱚ ᱞᱮᱠᱟ ᱜᱮ ᱪᱟᱥᱟᱞᱮ, ᱟᱫᱚ ᱱᱤᱛᱚᱜ ᱚᱠᱛᱚ ᱨᱮᱫᱚ ᱚᱝᱠᱟ ᱞᱮᱠᱟ ᱫᱚ ᱡᱮᱢᱚᱱ ᱚᱱᱠᱟ ᱢᱮᱱᱟᱜᱼᱟ ᱵᱷᱮᱱᱰᱤ ᱵᱳᱨᱵᱷᱩ ᱴᱤ ᱚᱱᱟᱠᱚᱜᱮ ᱦᱮᱱᱟᱜ-ᱟ᱾ ᱟᱫᱚ ᱢᱟᱱᱮ ᱱᱤᱭᱟᱹ ᱚᱠᱛᱚ ᱫᱚ ᱚᱝᱠᱟ ᱞᱮᱠᱟ ᱫᱚ ᱵᱟᱝ ᱦᱩᱭᱩᱜᱼᱟ ᱛᱚ ᱡᱮᱢᱚᱱ ᱡᱮᱢᱚᱱ ᱦᱚᱛᱚᱫ ᱠᱚ ᱤᱭᱟᱹ ᱠᱚᱫᱚ ᱚᱛ ᱨᱮ ᱛᱟᱦᱮᱸᱱᱟᱛᱚ ᱚᱛ ᱨᱮ ᱛᱟᱦᱮᱸ ᱞᱮᱱ ᱠᱷᱟᱱ ᱫᱚ ᱠᱷᱟᱨᱟᱯ ᱜᱚᱫᱚᱜᱼᱟ᱾ ᱫᱟᱜᱽ ᱫᱤᱱ ᱛᱚ ᱦᱳᱭ ᱦᱳᱭ, ᱚᱱᱟ ᱠᱷᱟᱹᱛᱤᱨ ᱚᱱᱟ ᱠᱚᱫᱚ ᱚᱱᱠᱟ ᱞᱮᱠᱟ ᱫᱚ ᱵᱟᱝ ᱪᱟᱥ ᱦᱩᱭᱩᱜᱼᱟ ᱮᱠᱷᱚᱱ ᱫᱚ᱾
ᱦᱩᱸ ᱦᱩᱸ
ᱮᱠᱷᱟᱱ ᱫᱚ ᱚᱱᱮ ᱚᱝᱠᱟ ᱪᱮᱛᱟᱱ ᱨᱮ ᱡᱟᱦᱟᱸ ᱤᱭᱟᱹ ᱜᱟᱱᱚᱜᱼᱟ ᱡᱮᱢᱚᱱ ᱵᱚᱨᱵᱩᱴᱤ ᱠᱚᱫᱚ ᱚᱝᱠᱟ ᱡᱷᱟᱴᱟ ᱵᱮᱱᱟᱣ ᱠᱟᱛᱮᱜ ᱤᱭᱟᱹ ᱜᱟᱱᱚᱜ
ᱦᱮᱸ ᱦᱮᱸ ᱦᱮᱸ ᱦᱮᱸ,
ᱮᱠᱟᱞ, ᱚᱱᱟ ᱠᱷᱟᱹᱛᱤᱨ ᱛᱮ ᱚᱱᱠᱟᱱᱟᱜ ᱠᱚᱜᱮ ᱱᱤᱛᱚᱜ ᱫᱚ᱾
ᱟᱪᱪᱷᱟ ᱟᱪᱪᱷᱟ ᱟᱪᱪᱷᱟ ᱟᱪᱪᱷᱟ, ᱟᱰᱤ ᱱᱟᱯᱟᱭ ᱱᱟᱯᱟᱭ᱾
ᱦᱳᱭ ᱦᱳᱭ, ᱛᱟᱨᱯᱚᱨ ᱚᱱᱠᱟ ᱡᱮᱢᱚᱱ ᱦᱳᱭ ᱦᱳᱭ ᱚᱱᱟ ᱯᱚᱨᱮ ᱨᱮ ᱡᱮᱢᱚᱱ ᱦᱚᱸᱜᱼᱚᱭ ᱦᱩᱲᱩ ᱠᱚᱞᱮ ᱨᱟᱠᱟᱵ ᱞᱮᱠᱷᱟᱱ ᱛᱚᱠᱷᱚᱱ ᱫᱚ ᱟᱫᱚ ᱛᱩᱲᱤ ᱠᱚᱞᱮ ᱨᱚᱦᱚᱭᱟ᱾
ᱦᱮᱸ ᱦᱩᱸ ᱦᱩᱸ
ᱛᱩᱲᱤ ᱠᱚ ᱮᱨ ᱦᱩᱭᱩᱜᱼᱟ ᱚᱱᱟ ᱠᱚ ᱢᱟᱱᱮ ᱚᱝᱠᱟ ᱪᱟᱥ ᱠᱟᱹᱢᱤ ᱫᱚ ᱚᱝᱠᱟ ᱫᱷᱩᱨᱟᱹ ᱫᱚ ᱛᱟᱦᱮᱸᱱ ᱦᱩᱭᱩᱜ ᱜᱮᱭᱟ᱾
ᱟᱪᱪᱷᱟ ᱫᱩᱨᱟᱹᱣ ᱫᱚ ᱛᱟᱸᱦᱮ ᱮᱠᱫᱚᱢ᱾
ᱦᱳᱭ ᱦᱳᱭ,
ᱪᱟᱥ ᱵᱟᱠᱷᱟᱭ ᱫᱚ ᱪᱮᱜ ᱵᱤᱱ ᱡᱚᱢᱟ ᱦᱮᱸ ᱥᱮ
ᱮᱠᱟᱞ ᱮᱠ
ᱮᱠᱫᱚᱢ ᱮᱠᱫᱚᱢ, ᱟᱨ ᱠᱷᱮᱞ ᱠᱚ ᱠᱩᱥᱤᱭᱟᱜ ᱜᱮᱭᱟᱵᱤᱱ ᱛᱚ ᱦᱮ ᱵᱟᱝ ᱟᱸᱡᱚᱢ ᱢᱮ-ᱟ ᱵᱤᱱ ᱤᱧᱟᱜ ᱨᱚᱲ? ᱦᱮᱞᱳ? ᱤᱧᱟᱹᱜ ᱨᱚᱲ ᱟᱸᱡᱚᱢᱚᱜ ᱠᱟᱱᱟ? ᱟᱵᱤᱱᱟᱜ ᱨᱚᱲ ᱵᱟᱝ ᱟᱸᱡᱚᱢᱚᱜ ᱠᱟᱱᱟ ᱠᱟᱹᱴᱤᱡ ᱥᱟᱦᱟ ᱧᱚᱜᱚᱜ ᱵᱤᱱ ᱥᱮ᱾ ᱦᱮᱞᱳ?